ᱦᱳᱭ ᱡᱮ
ᱡᱚᱦᱟᱨ ᱜᱮ ᱜᱟᱝᱠᱮ ᱨᱚᱲ ᱵᱤᱱ ᱟᱸᱡᱚᱢ ᱫᱟᱛᱚ ᱵᱟᱝ?
ᱦᱳᱭ ᱨᱚᱲ ᱟᱸᱡᱚᱢ ᱜᱮ ᱟᱵᱤᱱ ᱵᱤᱱ ᱟᱸᱡᱚᱢᱮᱫ ᱠᱟᱱᱟ?
ᱦᱮᱸ ᱟᱸᱡᱚᱢᱚᱜ ᱟᱸᱡᱚᱢᱚᱜ ᱠᱟᱱ ᱜᱮᱭᱟ᱾
ᱚ ᱪᱮᱫ ᱞᱮᱠᱟ ᱱᱟᱯᱟᱭ ᱜᱮᱭᱟ ᱵᱮᱱ?
ᱦᱮᱸ ᱜᱚᱝᱠᱮ ᱱᱟᱯᱟᱭ ᱜᱮ ᱫᱤᱭᱮ ᱟᱵᱤᱱ ᱜᱮ ᱚᱠᱟ ᱞᱮᱠᱟ ᱦᱮᱱᱟᱜ ᱵᱤᱱᱟ?
ᱟᱹᱞᱤᱧ ᱦᱚᱸ ᱱᱟᱯᱟᱭᱜ ᱜᱮ ᱢᱮᱱᱟᱜ ᱞᱤᱧᱟᱹ ᱛᱟᱦᱚᱞᱮ ᱜᱚᱢᱠᱮ ᱟᱹᱞᱤᱧ ᱥᱮᱱᱟᱜ ᱟᱣᱟᱡᱽ ᱠᱚ ᱵᱮᱠᱜᱨᱟᱣᱩᱱᱰ ᱠᱚ ᱵᱮᱠᱜᱨᱟᱣᱩᱱᱰ ᱵᱷᱚᱭᱮᱥ ᱠᱚ ᱟᱸᱡᱚᱢᱚᱜ ᱠᱟᱱᱟ ᱥᱮ ᱪᱮᱫ?
ᱵᱟᱝ ᱜᱚᱝᱠᱮ ᱚᱱᱠᱟ ᱞᱮᱠᱟ ᱵᱟᱝ ᱟᱸᱡᱚᱢᱚᱜ ᱠᱟᱱᱟ ᱛᱚᱵᱮ ᱠᱟᱹᱴᱤᱡ ᱟᱸᱡᱚᱢ ᱫᱚ ᱟᱸᱡᱚᱢᱚᱜ ᱠᱟᱱ ᱜᱮᱭᱟ ᱢᱟᱱᱮ ᱠᱟᱹᱴᱤᱡ ᱥᱟᱺᱜᱤᱧ ᱡᱚᱠᱷᱚᱡ ᱟᱸᱡᱚᱢᱚᱜ ᱠᱟᱱ ᱜᱮᱭᱟ ᱢᱤᱫ ᱵᱟᱨ ᱚᱠᱚᱭ ᱠᱚ ᱪᱤᱠᱟᱹᱭ ᱫᱟᱠᱚ ᱚᱱᱠᱟᱱᱟᱜ ᱯᱩ ᱟᱸᱡᱚᱢ ᱦᱮᱡ ᱞᱮᱱᱟ ᱟᱨᱠᱤ᱾
ᱟᱨ ᱛᱟᱦᱚᱞᱮ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱦᱳᱭ ᱜᱚᱝᱠᱮ ᱯᱤᱴᱷ ᱯᱤᱴᱷᱮ ᱞᱮᱫᱟᱠᱮ ᱛᱮᱦᱮᱧ ᱫᱚ᱾ ᱟᱫᱚ ᱚᱱᱟᱜᱮ ᱯᱤᱴᱷᱟᱹ ᱠᱚ ᱢᱮᱱᱫᱟᱞᱤᱧ ᱜᱚᱢᱠᱮ ᱛᱦᱮᱧ ᱫᱚ ᱠᱟᱹᱴᱤᱡ ᱯᱤᱴᱷᱟᱹ ᱦᱩᱭ ᱞᱮᱱᱟ ᱟᱨᱠᱤ ᱚᱲᱟᱜ ᱥᱮᱫ ᱨᱮ᱾
ᱚ ᱯᱤᱴᱷᱟᱹ ᱠᱚ ᱦᱩᱭ ᱞᱮᱱᱟ
ᱟᱪᱪᱷᱟ ᱯᱤᱴᱷᱟᱹ ᱠᱚ ᱛᱚᱵᱮ ᱪᱮᱫ ᱪᱮᱫ ᱠᱚ ᱯᱤᱴᱷᱟᱹ ᱵᱮᱱᱟᱣ ᱦᱩᱭ ᱞᱮᱱᱟ ᱛᱟᱦᱞᱮ?
ᱚᱱᱮ ᱠᱟᱱᱴᱷᱟᱲ ᱜᱮ ᱯᱟᱛᱲᱟ ᱯᱤᱴᱷᱟᱹ ᱦᱩᱭ ᱞᱮᱱᱟ᱾ ᱟᱧᱡᱚᱢ ᱠᱮᱫᱟᱵᱮᱱ?
ᱟᱪᱪᱷᱟ ᱦᱮᱸ ᱱᱚᱜᱼᱚᱭ ᱫᱟᱠᱟ ᱠᱚᱫᱚ ᱡᱚᱢ ᱵᱟᱲᱟ ᱦᱩᱭᱱᱟ ᱱᱤᱛᱚᱜ ᱜᱮ᱾ ᱚ ᱠᱟᱱᱴᱷᱟᱲ ᱨᱮᱭᱟᱜ ᱯᱟᱛᱲᱟ ᱯᱤᱴᱷᱟᱹ᱾
ᱦᱮᱸ ᱜᱚᱝᱠᱮ ᱾
ᱦᱮᱞᱳ
ᱦᱮᱸ ᱜᱚᱢᱠᱮ ᱟᱸᱡᱚᱢ ᱫᱟᱵᱮᱱ?
ᱦᱳᱭ ᱦᱳᱭ ᱟᱵᱮᱱᱟᱜ ᱟᱣᱟᱡᱽ ᱠᱤᱪᱷᱩ ᱠᱤᱪᱷᱩ ᱚᱱᱟ ᱜᱟᱱ ᱟᱸᱡᱚᱢᱚᱜ ᱠᱟᱱᱟ ᱦᱟᱜ ᱴᱷᱤᱠ ᱴᱷᱟᱠ ᱜᱮ ᱟᱨ ᱱᱟᱦᱟᱜ ᱟᱪᱠᱟ ᱱᱟᱦᱟᱜ ᱪᱮᱫ ᱞᱮᱠᱟ ᱜᱚᱫᱚᱜ ᱠᱟᱱ ᱪᱚᱝ ᱢᱟᱱᱮ
ᱢᱮᱱ ᱫᱚ ᱠᱟᱛᱮ ᱢᱟᱱᱮ ᱟᱹᱰᱤ ᱠᱟᱛᱮ ᱟᱹᱰᱤ ᱦᱟᱞᱠᱟ ᱟᱸᱡᱚᱢᱚᱜ ᱠᱟᱱ ᱜᱮᱭᱟ ᱵᱟᱝ?
ᱦᱳᱭ ᱦᱳᱭ ᱪᱮᱫᱠᱟ ᱪᱚᱝ ᱢᱟᱱᱮ ᱛᱷᱚᱲᱟ ᱵᱟᱹᱭ ᱵᱟᱹᱭ ᱢᱟᱪᱷᱟ ᱧᱚᱜ ᱛᱚ ᱛᱷᱚᱲᱟᱜᱟᱱ ᱴᱷᱤᱠ ᱴᱷᱟᱠ ᱢᱟᱪᱷᱟ ᱧᱚᱜ ᱛᱮᱜᱮ ᱱᱟᱦᱟᱜ
ᱟᱪᱪᱷᱟ ᱱᱤᱛᱚᱜ ᱫᱚ ᱛᱟᱦᱚᱞᱮ ᱴᱤᱠ ᱜᱮ ᱟᱧᱡᱚᱜ ᱠᱟᱱᱟ ᱜᱮᱭᱟ ᱛᱚ ᱾ ᱢᱮᱱ ᱫᱟᱞᱤᱧ ᱱᱤᱛᱚᱜ ᱫᱚ ᱴᱷᱤᱠ ᱨᱚᱲ ᱟᱸᱡᱚᱢᱚᱜ ᱠᱟᱱᱟ ᱛᱚ? ᱚ
ᱟᱨ ᱛᱚᱵᱮ ᱦᱮᱸ ᱜᱚᱝᱠᱮ ᱥᱟᱫᱟ ᱴᱚᱯᱤᱡ ᱱᱤᱭᱮ ᱴᱚᱯᱤᱠ ᱱᱤᱭᱮ ᱞᱟᱝ ᱠᱟᱛᱷ ᱠᱷᱟᱱᱡ ᱟᱹᱰᱤ ᱵᱟᱛᱟᱨ ᱦᱩᱭ ᱠᱚᱜᱼᱟ᱾
ᱦᱮᱸ ᱪᱮᱫ ᱞᱟᱹᱭ ᱞᱮᱵᱮᱱ ᱟᱵᱮᱱ ᱜᱮ?
ᱦᱮᱸ ᱚᱱᱠᱟ ᱴᱚᱯᱤᱠ ᱱᱟᱦᱟᱜ ᱢᱮᱱᱟᱜ
ᱦᱮᱸ᱾ ᱞᱟᱹᱭ ᱫᱚᱞᱤᱧ ᱞᱟᱹᱭ ᱵᱮᱱᱟ ᱟᱵᱮᱱ ᱜᱮ ᱚᱠᱟ ᱴᱚᱯᱤᱠ ᱞᱤᱭᱮ ᱨᱚᱯᱚᱲ ᱞᱮᱱᱠᱷᱟᱱ ᱦᱩᱭᱩᱜᱼᱟ ᱟᱨᱠᱤ
ᱜᱚᱝᱠᱮ ᱦᱮᱰᱯᱷᱳᱱ ᱠᱚᱵᱮᱱ ᱞᱟᱜᱟᱣ ᱟᱠᱟᱟᱜᱼᱟ ᱥᱮ
ᱵᱟᱝᱜᱮ ᱜᱚᱢᱠᱮ ᱵᱟᱝ ᱵᱟᱝ ᱵᱟᱝ ᱵᱟᱝ ᱦᱮᱰᱯᱷᱳᱱ ᱠᱚᱫᱚ ᱵᱟᱹᱞᱤᱧ ᱞᱟᱜᱟᱣ ᱠᱟᱫᱟᱹᱤᱧ ᱠᱤᱱᱛᱩ ᱨᱚᱲ ᱜᱮ ᱪᱮᱫᱟᱜ ᱪᱚᱝᱚᱱᱠ ᱠᱟᱱ ᱛᱟᱹᱞᱤᱧᱟ ᱟᱹᱞᱤᱧ ᱜᱮ ᱵᱟᱹᱞᱤᱧ ᱵᱩᱡᱽ ᱫᱟᱲᱮᱭᱟᱜᱞᱤᱧ ᱟᱨᱠᱤ
ᱟᱵᱮᱱ ᱟᱵᱮᱱ ᱦᱚᱸᱵᱮᱱ ᱵᱩᱡᱷᱟᱹᱣ ᱫᱟᱲᱮᱭᱟᱜ ᱠᱟᱱᱟ ᱟᱵᱮᱱ ᱴᱷᱮᱱ
ᱪᱮᱫ ᱠᱚ
ᱦᱮᱞᱳ
ᱢᱟᱱᱮ ᱨᱚᱲ ᱨᱚᱲ ᱢᱟᱱᱮ ᱟᱥᱛᱮ ᱟᱢᱚᱜ ᱠᱟᱱᱟ᱾
ᱦᱳᱭ ᱟᱫᱚ ᱱᱟᱦᱟᱜ ᱛᱚᱵᱮ ᱜᱚᱝᱠᱮ ᱱᱚᱣᱟ ᱠᱚᱞ ᱫᱚ ᱱᱟᱦᱟᱜ ᱵᱮᱠᱟᱨᱚᱜ ᱛᱟᱞᱟᱝᱟ ᱛᱟᱦᱚᱞᱮ ᱵᱟᱞᱟᱝ ᱨᱯᱚᱨ ᱞᱮᱠᱷᱟᱡ ᱜᱮ ᱵᱷᱟᱼᱼ ᱵᱟᱛᱨᱟᱣ ᱦᱩᱭᱩᱜᱼᱟ ᱪᱮᱫᱟᱜ ᱡᱮ ᱱᱟᱦᱟᱜ ᱟᱹᱰᱤ ᱟᱸᱴᱮ ᱰᱤᱥᱴᱟᱵᱮᱫ ᱠᱟᱱᱟ ᱱᱤᱛᱚᱜ ᱢᱟ ᱵᱮᱱᱟᱜ ᱢᱟ ᱱᱟᱦᱟᱜ ᱟᱹᱰᱤ
ᱢᱟᱱᱮ ᱟᱹᱞᱤᱧᱟᱜ ᱟᱹᱞᱤᱧᱟᱜ ᱱᱚᱣᱟ ᱢᱟᱱᱮ ᱟᱹᱞᱤᱧᱟᱜ ᱰᱤᱥᱴᱟᱵᱚᱜ ᱠᱟᱱᱟ ᱥᱮ ᱪᱮ
ᱦᱳᱭ ᱳᱯᱮᱱ ᱰᱟᱣᱩᱱᱚᱜ ᱠᱟᱱᱟ ᱯᱚᱨᱮ ᱞᱟᱝ ᱨᱚᱯᱚᱲᱟ ᱦᱟᱸᱟᱜ ᱜᱚᱢᱠᱮ ᱦᱳᱭ ᱦᱳᱭ ᱛᱚ